ᱦᱮᱞᱳ
ᱦᱮᱸ ᱦᱮᱞᱳ ᱡᱚᱦᱟᱨ ᱜᱮ᱾
ᱡᱚᱦᱟᱨ ᱜᱮ ᱦᱮᱸ᱾ ᱪᱮᱫ ᱮᱢ ᱪᱮᱠᱟᱭᱟ ᱦᱮᱸ ᱮᱞᱤᱤᱧ ᱱᱤᱛᱚᱜᱜ ᱫᱚᱞᱤᱧ ᱫᱩᱲᱩᱵ ᱵᱟᱲᱟ ᱟᱠᱟᱱᱟ᱾ ᱟᱯᱮᱜ ᱜᱮ ᱪᱮᱫ ᱠᱚᱯᱮ ᱪᱤᱠᱟᱹᱭᱮᱫᱟ?
ᱤᱧᱦ ᱱᱚᱜ ᱤᱧ ᱫᱩᱲᱩᱵ ᱟᱠᱟᱱᱟ ᱱᱚᱛᱮ ᱜᱚᱰᱟ ᱥᱮᱧ ᱦᱮᱡ ᱟᱠᱟᱱᱟ ᱮᱠᱷᱚᱱ ᱢᱟ᱾
ᱦᱚᱸ
ᱛᱚ ᱠᱤᱫᱩᱵ ᱠᱚᱫᱚ ᱦᱩᱭᱮᱱ ᱛᱟᱢᱟ ᱥᱮ ᱵᱟᱝ?
ᱵᱟᱝ ᱟᱹᱣᱨᱤ ᱦᱩᱭᱩᱜᱼᱟ᱾ ᱟᱢᱟᱜ ᱜᱮ?
ᱤᱱᱟᱹ ᱦᱚᱸ ᱛᱷᱚᱲᱟ ᱞᱟᱹᱴᱩᱜᱼᱟ ᱦᱟᱸᱜ ᱳᱭ ᱱᱚ ᱵᱟᱡᱟᱜ ᱜᱟᱱ᱾
ᱚ ᱛᱟᱦᱚᱞᱮ ᱟᱯᱮ ᱫᱚ ᱪᱮᱫ ᱞᱮᱠᱟ ᱦᱩᱲᱩ ᱠᱚᱯᱮ ᱨᱚᱦᱚᱭ ᱠᱮᱫᱟ ᱥᱮ ᱟᱹᱣᱨᱤᱯᱮ ᱨᱚᱦᱚᱭᱟ?
ᱟᱞᱮᱥᱮᱫ ᱢᱟ ᱱᱚᱜᱼᱚᱭ ᱡᱟᱦᱟᱸ ᱠᱷᱮᱛ ᱮᱛ ᱠᱚ ᱯᱨᱟᱣ ᱦᱩᱭᱩᱜ ᱠᱟᱱᱟ ᱦᱟᱸᱜ, ᱟᱫᱚ ᱠᱷᱮᱛ ᱠᱚ ᱯᱟᱲᱟᱣ ᱠᱟᱛᱮ ᱛᱮᱜᱮ ᱨᱚᱦᱚᱭ ᱢᱟᱟᱥ ᱦᱩᱨᱩ ᱦᱩᱭᱩᱜᱼᱟ ᱛᱷᱚᱲ ᱫᱟᱜ ᱦᱚᱛᱮᱡ ᱛᱮ ᱛᱷᱚᱲᱟ ᱞᱮᱴ ᱧᱚᱜ ᱟᱠᱟᱱᱟ᱾
ᱦᱮᱸ
ᱟᱯᱮ ᱥᱩᱫ ᱪᱮ
ᱟᱞᱮ ᱦᱚᱸ ᱚᱱᱠᱟ ᱜᱮ ᱟᱞᱮ ᱥᱮᱱ ᱦᱚᱸᱛᱚ ᱱᱚᱜ ᱱᱚᱝᱠᱟ ᱫᱟᱜ ᱵᱟᱹᱱᱩᱜᱼᱟ ᱫᱟᱜ ᱦᱚᱛᱮᱡ ᱛᱮ ᱵᱟᱞᱮ ᱞᱟᱦᱟ ᱫᱟᱲᱮᱭᱟᱜ ᱠᱟᱱᱟ ᱠᱟᱹᱢᱤ ᱠᱚ᱾
ᱟᱪᱪᱷᱟ
ᱟᱨᱞᱮ ᱫᱷᱩᱨᱟᱹᱜᱼᱟ ᱦᱳᱲᱩ ᱨᱚᱦᱚᱭ ᱱᱤᱛᱚᱜ ᱦᱚᱸᱞᱮ ᱟᱞᱮ ᱦᱚᱸ
ᱛᱚ ᱟᱯᱮᱥᱮᱫ ᱫᱚ ᱫᱟᱜᱜ ᱠᱟᱱᱟᱭ ᱥᱮ ᱵᱟᱝ ᱟᱯᱮᱥᱮᱫ ᱫᱚ?
ᱵᱟᱝ ᱵᱟᱝ ᱟᱞᱮ ᱥᱮᱱ ᱦᱚᱸ ᱵᱟᱭ ᱫᱟᱜ ᱮᱫᱟ ᱦᱚᱜᱼᱚᱭ ᱛᱚ ᱦᱚᱞᱟ ᱠᱷᱚᱱ ᱦᱚᱞᱟ ᱥᱤᱸᱜᱟᱹᱲ ᱚᱠᱛᱚ ᱠᱷᱚᱱᱮ ᱨᱤᱢᱤᱞᱮ ᱨᱟᱠᱟᱵ ᱞᱮᱫ ᱛᱟᱦᱮᱱᱟ᱾ ᱛᱚ ᱛᱤᱦᱤᱧ ᱢᱚᱱᱮ ᱠᱮᱫᱟᱹᱧ ᱛᱤᱦᱤᱧ ᱦᱚᱸ ᱥᱤᱸᱜᱟᱲ ᱚᱠᱛᱚ ᱦᱚ ᱢᱟᱱᱮ ᱦᱚᱭ ᱫᱟᱭ ᱱᱤᱛᱚᱜ ᱦᱚᱸ ᱠᱟᱹᱴᱤᱡ ᱠᱟᱹᱴᱤᱡ ᱦᱚᱭ ᱫᱟᱭ ᱫᱟ᱾ ᱢᱚᱱᱮ ᱠᱮᱜᱼᱟᱹᱧ ᱡᱮ ᱦᱳᱭᱛᱳ ᱫᱟᱜᱟᱭ ᱟᱫᱚ ᱱᱤᱛᱳᱜ ᱧᱮᱞᱤᱫᱟᱹᱧ ᱪᱟᱸᱫᱚᱭ ᱨᱟᱠᱟᱵ ᱟᱠᱟᱱᱟ᱾
ᱟᱪᱪᱷᱟ
ᱦᱮᱸ
ᱟᱞᱮᱮᱥ ᱚᱱᱠᱟᱜᱮ ᱧᱮᱞ ᱞᱮᱠᱷᱷᱟᱡ ᱢᱟ ᱠᱟᱹᱴᱤᱡ ᱨᱤᱢᱤᱞ ᱟᱠᱟᱫ ᱜᱮᱭᱟᱭ ᱟᱫᱚ ᱧᱸᱤᱫᱟᱹ ᱠᱚᱛᱮ ᱡᱩᱫᱤ ᱫᱟᱜᱽ ᱠᱷᱟᱡ ᱢᱟ ᱵᱮᱥ ᱦᱩᱭᱩᱜ᱾
ᱦᱳᱭ
ᱪᱟᱸᱫᱩ ᱵᱚᱸᱜᱟ ᱜᱮᱮ ᱪᱮᱫ ᱪᱤᱠᱟᱹᱭᱮᱫ ᱠᱟᱱᱟᱭ ᱦᱟᱸᱜ᱾
ᱦᱮᱸ ᱦᱚᱜᱼᱚᱭ ᱧᱮᱞ ᱵᱮᱱ ᱥᱮ ᱟᱥᱟᱲ ᱵᱚᱸᱜᱟ ᱯᱟᱨᱚᱢᱱᱟ ᱥᱟᱱ ᱵᱚᱸᱜᱟ ᱵᱚᱞᱚᱭᱮᱱᱟ ᱱᱤᱛᱚᱜ ᱦᱚᱸ ᱢᱟᱱᱮ ᱦᱩᱲᱩ ᱨᱚᱦᱚᱭ ᱢᱟᱱᱮ ᱱᱤᱛᱚᱜ ᱦᱚᱸ ᱟᱹᱣᱨᱤ ᱮᱛᱚᱦᱚᱵ ᱦᱩᱭᱩᱜᱼᱟ᱾
ᱟᱫᱚ ᱫᱟᱜ ᱦᱚᱸᱛᱚ ᱧᱮᱞ ᱦᱩᱭᱩᱜᱼᱟ ᱫᱟᱜ ᱡᱩᱫᱤ ᱵᱟᱭ ᱫᱟᱜᱟ᱾ ᱛᱚ ᱨᱚᱦᱚᱭ ᱦᱚᱸᱛᱚ ᱪᱮᱠᱟᱢ ᱨᱚᱦᱚᱭᱟ᱾
ᱦᱮᱸ ᱚᱱᱟ ᱦᱚᱸᱛᱚ ᱢᱤᱫᱴᱟᱝ ᱟᱹᱰᱤ ᱢᱟᱨᱟᱝ ᱥᱚᱢᱚᱥᱥᱟ᱾ ᱧᱮᱞᱚᱜᱚᱜ ᱠᱟᱱᱟ ᱱᱤᱛᱚᱜ ᱫᱚ᱾
ᱦᱳᱭ
ᱚᱱᱟᱜᱮ
ᱛᱚ ᱟᱯᱮ ᱥᱮᱫ ᱫᱚ ᱪᱮᱫ ᱫᱤᱥᱚᱢ ᱠᱟᱱᱟ, ᱱᱚᱝᱠᱟ ᱵᱩᱨᱩ ᱫᱤᱥᱚᱢ ᱠᱟᱱᱟ ᱥᱮ ᱱᱚᱝᱠᱟ ᱵᱤᱨ ᱫᱤᱥᱚᱢ᱾
ᱟᱞᱮᱥᱮᱱ ᱫᱚ ᱳ ᱴᱟᱺᱰᱤ ᱵᱩᱨ ᱨᱩ ᱦᱚᱸ ᱵᱟᱹᱱᱩᱜᱼᱟ, ᱵᱤᱨ ᱦᱚᱸ ᱵᱟᱹᱱᱩᱜᱼᱟ, ᱴᱟᱺᱰᱤ ᱜᱮᱭᱟᱞᱮ ᱟᱞᱮ ᱫᱚ᱾
ᱟᱪᱪᱷᱟ ᱱᱚᱱᱛᱮ ᱱᱚᱝᱠᱟ ᱴᱟᱺᱰᱤ ᱜᱮᱭᱟ ᱢᱚᱛᱞᱚᱵ ᱯᱷᱟᱸᱠᱟ ᱜᱮᱭᱟ ᱵᱟᱝ᱾
ᱯᱷᱟᱠᱟ ᱜᱮᱭᱟ ᱦᱳᱭ᱾
ᱦᱳᱭ
ᱟᱯᱮ ᱥᱮᱱ ᱫᱚ?
ᱟᱞᱮ ᱥᱮᱢ ᱧᱮᱞ ᱞᱮᱠᱷᱟᱡ, ᱚᱱᱠᱟᱜᱮ ᱚᱱᱮ ᱫᱚᱢᱮ ᱫᱟᱨᱤ ᱠᱩ ᱢᱮᱱᱟᱜ ᱠᱟᱜ ᱜᱮᱭᱟ, ᱠᱷᱩᱵ ᱞᱮᱠᱚᱢ ᱫᱟᱨᱤ ᱜᱤ ᱡᱮᱥᱮ ᱠᱤ ᱢᱩᱨᱩᱫ ᱫᱟᱨᱤ ᱠᱚ᱾ ᱟᱨᱚ ᱡᱚᱛᱚ ᱨᱚᱠᱚᱢ ᱫᱟᱨᱤ ᱠᱚᱜᱤ ᱢᱮᱱᱟᱜ ᱠᱟᱫᱟ᱾
ᱚ ᱟᱨ ᱵᱤᱨ ᱵᱩᱨᱩ ᱠᱚ᱾